ᱦᱮᱸ ᱡᱚᱦᱟᱨ ᱜᱮ ᱜᱚᱝᱠᱮ ᱡᱚᱦᱟᱨ ᱡᱚᱦᱟᱨ᱾
ᱦᱮᱸ ᱡᱚᱦᱟᱨ ᱜᱮ, ᱥᱟᱹᱜᱩᱱ ᱪᱮᱛᱟᱜ᱾
ᱥᱟᱹᱜᱩᱱ ᱥᱮᱛᱟᱜ, ᱟᱫᱚ ᱪᱮᱜ ᱞᱮᱠᱟ ᱚᱱᱛᱮ ᱫᱟᱜᱽ ᱡᱟᱲ ᱫᱟᱜᱽ ᱡᱟᱹᱲᱤ ᱠᱚ ᱪᱮᱜ ᱞᱮᱠᱟ ᱟᱯᱮ ᱥᱮᱜ ᱫᱚ?
ᱫᱟᱜᱽ ᱜᱮᱭᱟ ᱥᱟᱨᱟ ᱜᱷᱟᱹᱲᱤᱡ ᱜᱮ ᱫᱟᱜᱽ ᱫᱚᱭ ᱡᱟᱲᱤ ᱭᱮᱫᱟ ᱦᱮᱸᱥᱮ ᱟᱫᱚ ᱠᱚᱢ ᱠᱚᱢ ᱡᱟᱲᱤ ᱭᱮᱜ-ᱟᱭ᱾ ᱟᱸ ᱠᱷᱟᱹᱞᱤ ᱠᱟᱹᱢᱟᱹ ᱠᱟᱹᱢᱤ ᱠᱟᱹᱢᱦᱟᱹᱭ ᱞᱮᱠᱟ᱾ ᱠᱟᱹᱢᱤ ᱦᱚᱸ ᱵᱟᱭ ᱠᱟᱹᱢᱤ ᱦᱚᱪᱚ ᱠᱚ ᱠᱟᱱᱟ ᱫᱟᱜᱽ ᱜᱮᱜ-ᱟᱭ ᱟᱨᱚ ᱛᱷᱤᱨᱮᱜ-ᱟᱭ ᱚᱱᱮ ᱚᱱᱠᱟ ᱟᱨᱼᱼ
ᱚ᱾
ᱵᱟᱹᱫ ᱠᱚᱫᱚ ᱵᱟᱭ ᱯᱮᱨᱮᱡᱮᱜ-ᱟ᱾
ᱚ ᱛᱟᱦᱞᱮ ᱢᱟ ᱵᱟᱹᱫᱽ ᱨᱮᱱᱟᱜ ᱨᱚᱦᱚᱭ ᱠᱟᱹᱢᱤ ᱠᱚᱫᱚ ᱟᱣᱨᱤ ᱯᱮ ᱮᱦᱚᱵᱟ ᱛᱚᱵᱮ᱾
ᱟᱣᱨᱤᱭᱟ ᱵᱟᱭ ᱮᱦᱚᱵ ᱟᱠᱟᱱᱟ ᱦᱚᱭ ᱚᱠᱚᱭ ᱦᱚᱸ ᱵᱟᱠᱚ ᱮᱭᱦᱚᱵ ᱟᱠᱟᱜ-ᱟ ᱫᱟᱜᱽ ᱜᱮ ᱵᱟᱹᱛ ᱠᱚ ᱵᱟᱭ ᱫᱟᱜᱽ ᱟᱠᱟᱱᱟ ᱚᱠᱼᱼ ᱠᱟ ᱦᱚᱸ ᱱᱟ ᱵᱟᱹᱭᱦᱟᱹᱲ ᱦᱚᱸ ᱵᱟᱭ ᱫᱟᱜᱽ ᱟᱠᱟᱱᱟ ᱟᱸᱨ ᱜᱷᱩᱴᱩ ᱠᱚᱦᱚᱸ ᱵᱟᱝᱟ ᱚᱱᱠᱟ ᱫᱟᱜᱽ ᱜᱮ ᱵᱟᱭ ᱫᱟᱜᱽ ᱟᱠᱟᱜ ᱠᱷᱟᱱ᱾ ᱟᱨ ᱛᱚᱞᱟ ᱠᱚᱫᱚ ᱨᱚᱦᱚᱭ ᱫᱚ ᱜᱟᱱ ᱟᱠᱟᱱᱟ ᱟᱫᱚ ᱫᱟᱜᱽ ᱼᱼ ᱩᱸ ᱫᱟᱜᱽ ᱨᱮᱱᱟᱜ ᱜᱮ ᱠᱚᱢᱤ ᱢᱮᱱᱟᱜ-ᱟ ᱫᱟᱜᱽ ᱜᱮ ᱵᱟᱭ ᱫᱟᱜᱟᱜ-ᱟ ᱚᱱᱮ ᱚᱱᱠᱟ᱾ ᱦᱚᱭ᱾
ᱛᱟᱦᱞᱮ ᱱᱤᱛᱚᱜ ᱫᱚ ᱪᱮᱫ ᱠᱚᱯᱮ ᱠᱟᱹᱢᱤ ᱵᱟᱲᱟ ᱭᱮᱜ-ᱟ?
ᱱᱤᱛᱚᱜ ᱟᱨ ᱪᱮᱜ ᱠᱚᱠᱚ ᱠᱟᱹᱢᱤᱭᱟ ᱚᱲᱟᱜ ᱨᱮᱫᱚ ᱱᱚᱜ ᱚᱲᱟᱜ ᱠᱚᱨᱮᱱᱟᱜ ᱜᱮ ᱠᱟᱹᱢᱤ ᱦᱚᱨᱟᱼᱼ ᱠᱚ ᱦᱟᱸᱜ ᱡᱚᱜ ᱨᱟᱪᱟ ᱤᱭᱟᱹ ᱠᱚᱜᱮ᱾ ᱰᱟᱹᱝᱨᱤ ᱠᱚ ᱚᱰᱚᱠ ᱵᱟᱲᱟ ᱟᱨ ᱰᱟᱝᱨᱤ ᱜᱩᱯᱤ ᱠᱚ ᱦᱮᱸᱥᱮ ᱟᱨ ᱚᱲᱟᱜ ᱠᱚ ᱡᱚᱜ ᱵᱟᱲᱟ ᱤᱱᱟᱹ ᱠᱚᱜᱮ᱾ ᱟᱨ ᱥᱩᱠᱨᱤ ᱠᱚᱞᱮ ᱟᱹᱥᱩᱞ ᱞᱟᱠᱟᱫᱼᱼ ᱠᱚ ᱩᱱᱠᱩ ᱠᱚᱜᱮᱞᱮ ᱚᱰᱚᱠ ᱵᱟᱲᱟᱭᱮᱜ ᱠᱚ ᱛᱟᱦᱮᱸᱫ ᱟᱨ ᱮᱸᱜ ᱵᱟᱲᱜᱮ ᱠᱚᱨᱮ ᱠᱚ ᱪᱟᱥᱟᱠᱟᱜ-ᱟ ᱡᱚᱱᱰᱨᱟ ᱠᱚ ᱮᱢᱟᱱ ᱛᱮ ᱟᱨᱚᱼᱼ ᱮᱸᱜ ᱜᱷᱟᱝᱜᱽᱨᱟ ᱠᱚ ᱡᱟᱦᱟᱸ ᱩᱛᱩ ᱠᱚ ᱡᱤᱱᱤᱥ ᱠᱚᱠᱚ ᱪᱟᱥ ᱟᱠᱟᱜ-ᱟ ᱥᱮ ᱵᱟᱲᱜᱮ ᱨᱮ ᱮᱱᱠᱷᱟᱱ ᱫᱚ ᱵᱟᱠᱚ ᱟᱲᱟᱜ ᱚᱪᱚᱣᱟᱜ ᱠᱟᱱᱟ᱾ ᱚᱱᱟᱛᱮ ᱥᱩᱠᱨᱤ ᱠᱚᱞᱮ ᱪᱩᱲᱦᱟᱹᱣ ᱣᱟᱠᱟᱜ ᱠᱚᱣᱟ ᱱᱤᱛᱚᱝ ᱫᱚ, ᱦᱚᱭ᱾
ᱚ ᱪᱟᱺᱰᱭᱟᱹᱣ-ᱪᱟᱺᱰᱭᱟᱹᱣ ᱥᱩᱢᱩᱝ ᱥᱮ ᱟᱨᱚ ᱩᱱᱠᱩ ᱦᱚᱸ ᱢᱮᱨᱚᱢ ᱰᱟᱝᱨᱤ ᱞᱮᱠᱟᱱ ᱠᱚ ᱴᱟᱸᱰᱤ ᱥᱮᱫ ᱜᱩᱯᱤ ᱯᱮ ᱤᱫᱤ ᱠᱚᱣᱟ?
ᱵᱟᱸᱡ, ᱵᱟᱝ ᱜᱩᱯᱤ ᱫᱚ ᱵᱟᱞᱮ ᱤᱫᱤ ᱠᱚᱣᱟ ᱛᱚᱼᱼ ᱱᱤᱛᱚᱜ ᱫᱟᱜ ᱠᱟᱜ-ᱟᱭ ᱱᱤᱛᱚᱜ ᱠᱟᱹᱴᱤᱡ ᱠᱚ ᱩᱴᱟᱹ ᱵᱟᱲᱟᱭᱟ ᱮᱱᱠᱷᱟᱱ ᱥᱮᱛᱟᱜ-ᱥᱮᱛᱟᱜ ᱞᱮ ᱚᱰᱚᱠ ᱠᱟᱜᱼᱼ ᱠᱚᱣᱟ ᱟᱨ ᱵᱟᱠᱷᱟᱱ ᱫᱚ ᱚᱲᱟᱜ, ᱦᱚᱭᱼᱼ ᱦᱮᱞᱳ ᱟᱨ ᱵᱟᱠᱷᱟᱱ ᱫᱚ ᱚᱲᱟᱜ ᱨᱮᱜᱮ ᱠᱚ ᱵᱚᱞᱚ ᱵᱟᱭ ᱛᱟᱦᱮᱸᱱᱟ᱾
ᱦᱳᱭ
ᱦᱮᱸ ᱚᱲᱟᱜ ᱨᱮᱜᱮ ᱚᱱᱮ ᱫᱟᱠᱟ ᱠᱚᱯᱮ ᱮᱢᱟ ᱠᱚᱣᱟ ᱥᱮ ᱟᱨᱚ ᱡᱟᱦᱟᱱᱟᱜ ᱠᱚᱯᱮ ᱛᱮᱭᱟᱨᱟ ᱟᱠᱚᱣᱟ ᱡᱚᱢᱟᱜ ᱠᱚ?
ᱦᱳᱭ ᱫᱟᱠᱟ ᱜᱮ ᱥᱟᱨᱮᱡ ᱵᱟᱨᱮᱡ ᱫᱟᱠᱟ ᱟᱨᱼᱼ ᱯᱮ ᱫᱤᱱ-ᱯᱩᱱ ᱫᱤᱱ ᱯᱚᱨᱮ ᱢᱤᱫ ᱫᱷᱚ-ᱞᱮ ᱫᱟᱠᱟ ᱟᱠᱚᱣᱟ ᱚᱱᱟ ᱛᱮᱜᱮ ᱠᱚ ᱥᱟᱴᱟᱜ ᱟᱠᱚ ᱟᱨ ᱥᱟᱨᱮᱡ ᱫᱟᱠᱟᱼᱼ ᱠᱟ ᱠᱚ ᱮ ᱤᱛᱟᱹ ᱫᱟᱠᱟ ᱠᱚ ᱥᱟᱨᱮᱡᱚᱜ-ᱟ ᱡᱟᱦᱟᱸᱱᱟᱜ ᱩᱛᱩ ᱠᱚ᱾ ᱚᱸ ᱚᱱᱟ ᱠᱚᱞᱮ ᱮᱢᱟ ᱠᱚᱣᱟ᱾
ᱚ ᱦᱳ ᱢᱟᱱᱮ ᱢᱚᱴᱟ ᱫᱚᱠᱚ ᱢᱚᱴᱟ ᱟᱠᱟᱱ ᱛᱟᱯᱮᱭᱟ ᱛᱟᱦᱚᱞᱮ ᱢᱚᱴᱟ-ᱢᱚᱴᱟ ᱟᱠᱟᱱᱟ ᱠᱚ,
ᱦᱚᱸ ᱢᱚᱴᱟ-ᱢᱚᱴᱟ ᱟᱠᱟᱱ ᱜᱮᱭᱟ ᱠᱚ ᱡᱟᱹᱥᱛᱤ ᱜᱮ᱾
ᱚ-ᱦᱚ ᱟᱨ ᱩᱱᱠᱩ ᱫᱚᱼᱼ ᱪᱤᱠᱟᱹ ᱠᱚᱣᱟᱯᱮ ᱱᱚᱠᱟ ᱠᱩᱴᱟᱹᱢ ᱠᱚᱣᱟ ᱯᱮ ᱥᱮ ᱱᱚᱠᱟ ᱟᱠᱷᱨᱤᱧ ᱠᱚᱣᱟ ᱯᱮ ᱜᱚᱴᱟᱛᱮ?
ᱠᱩᱴᱟᱹᱢ ᱢᱟᱸᱻ ᱵᱟᱞᱮ ᱠᱩᱴᱟᱹᱢ ᱠᱚᱣᱟ ᱚᱱᱠᱟ ᱫᱚ ᱡᱟᱦᱟᱸᱛᱤᱥ ᱠᱚᱨᱮ ᱢᱤᱫᱴᱟᱝ ᱜᱟᱱ, ᱯᱟᱨᱟᱵᱽ ᱠᱚᱨᱮ ᱦᱮᱸᱥᱮ? ᱟᱸ ᱢᱤᱫᱴᱟᱹᱝ ᱛᱮᱢᱟ ᱥᱩᱠᱨᱤ ᱢᱟ ᱵᱟᱠᱚ ᱪᱟᱵᱟᱜ-ᱟ ᱥᱩᱠᱨᱤ ᱢᱟ ᱰᱷᱮᱨ ᱞᱮ ᱟᱹᱥᱩᱞ ᱟᱠᱟᱫ ᱠᱚᱣᱟ ᱦᱮᱸ ᱥᱮ᱾ ᱮᱱᱠᱷᱟᱱ ᱫᱚ ᱩᱱᱠᱩ ᱫᱚ ᱜᱚᱴᱟ ᱛᱮᱜᱮᱞᱮ ᱟᱠᱷᱨᱤᱧ ᱠᱚᱣᱟ ᱦᱚᱯᱚᱱ ᱦᱚᱪᱚ ᱠᱚᱣᱟᱞᱮ᱾ ᱦᱳᱭ,
ᱚ ᱦᱚᱸ ᱟᱨ ᱩᱱᱠᱩ ᱤᱭᱟᱹ ᱫᱚ ᱜᱚᱴᱼᱼ ᱚᱠᱟ ᱠᱚᱫᱚ ᱛᱟᱦᱚᱞᱮ ᱚᱠᱚᱭ ᱦᱟᱛᱟᱣ ᱠᱚᱣᱟ, ᱵᱟᱦᱨᱮ ᱠᱷᱚᱱᱟᱜ ᱯᱟᱹᱭᱠᱟᱹᱨ ᱠᱚ ᱦᱤᱡᱩᱜ-ᱟ ᱥᱮ ᱚᱱᱟᱼᱼ ᱥᱩᱨ-ᱥᱩᱯᱩᱨ ᱟᱹᱛᱩ ᱠᱚᱨᱮᱱ ᱠᱚ ᱦᱤᱡᱩᱜ-ᱟ ᱦᱟᱛᱟᱣ ᱠᱚ᱾
ᱜᱚᱴᱟ ᱠᱚᱫᱚᱼᱼ ᱯᱟᱹᱭᱠᱟᱹᱨᱤ ᱠᱚ ᱦᱟᱡᱩᱜ ᱟᱠᱚ ᱩᱱᱠᱩ ᱴᱷᱮᱱ ᱡᱩᱫᱤᱢ ᱟᱠᱷᱨᱤᱧ ᱠᱚᱣᱟ ᱮᱱᱠᱷᱟᱱ ᱫᱚ ᱰᱷᱮᱨ ᱫᱟᱢ ᱛᱮᱠᱚ ᱟᱠᱷᱨᱤᱧᱚᱜ-ᱟ᱾
ᱵᱤᱭᱟ ᱥᱮᱯ ᱠᱚ ᱵᱟᱨᱦᱮ ᱥᱮᱫ ᱠᱚ ᱥᱟᱹᱯᱞᱟᱭ ᱠᱚᱣᱟ᱾ ᱟᱨ ᱟᱹᱛᱩ ᱠᱚᱨᱮᱱ ᱫᱚ ᱦᱟᱸᱜ ᱥᱩᱠᱨᱤ ᱠᱚ ᱢᱮᱱᱟᱜ ᱵᱟᱲᱟᱜ ᱠᱚᱜᱮᱭᱟ ᱥᱮ, ᱮᱱᱠᱷᱟᱱ ᱫᱚ ᱩᱱᱠᱩ ᱫᱚ ᱵᱟᱠᱚ ᱦᱟᱛᱟᱣ ᱠᱚᱣᱟ ᱟᱨ ᱡᱟᱦᱟᱸᱭ ᱡᱩᱫᱤ ᱫᱚᱨᱠᱟᱨᱟᱜ ᱠᱟᱱᱟᱭᱼᱼ ᱵᱮᱦᱟ ᱵᱟᱯᱞᱟ ᱵᱮᱦᱟ ᱵᱟᱯᱞᱟ ᱠᱚᱨᱮᱜ ᱜᱮ ᱮᱱᱠᱷᱟᱱ ᱫᱚ ᱩᱱᱠᱩ ᱦᱟᱛᱟᱣ ᱠᱚᱣᱟ ᱠᱚ᱾ ᱮᱱᱠᱷᱟᱱ ᱡᱟᱹᱥᱛᱤ ᱠᱟᱨ ᱫᱚ ᱯᱟᱹᱭᱠᱟᱹᱨᱤ ᱴᱷᱮᱱ ᱜᱮ ᱟᱹᱠᱷᱨᱤᱧᱚᱜ-ᱟ ᱠᱚ᱾
ᱚ ᱟᱨ ᱩᱱᱠᱩ ᱦᱚᱯᱚᱱ ᱠᱚᱫᱚ ᱦᱚᱯᱚᱱ ᱠᱚᱫᱚ ᱠᱚ ᱩᱱᱠᱩ ᱫᱚ ᱛᱟᱦᱚᱞᱮ ᱟᱹᱛᱩ ᱨᱮᱱᱼᱼ ᱦᱚᱲ ᱠᱚ ᱮᱢᱟ ᱠᱚᱣᱟ ᱥᱮ ᱩᱱᱠᱩ ᱦᱚᱸ ᱯᱟᱹᱭᱠᱟᱹᱨ ᱠᱚ ᱤᱫᱤ ᱠᱚᱣᱟ?
ᱵᱟᱝ ᱩᱱᱠᱩ ᱫᱚ ᱯᱟᱹᱭᱠᱟᱹᱨ ᱫᱚ ᱦᱟᱸᱜ ᱵᱟᱝ ᱯᱟᱹᱭᱠᱟᱹᱨ ᱫᱚ ᱢᱟᱨᱟᱝ-ᱢᱟᱨᱟᱝ ᱥᱩᱠᱨᱤ ᱜᱮᱠᱚ ᱤᱫᱤ ᱠᱚᱣᱟ᱾ ᱟᱨ ᱦᱚᱯᱚᱱᱚᱜ-ᱟ ᱠᱚ ᱩᱱᱠᱩ ᱫᱚ ᱟᱛᱩᱨᱮᱱ ᱦᱚᱲ ᱠᱚᱜᱮ ᱞᱮ ᱟᱠᱷᱨᱤᱧ ᱟᱠᱚᱣᱟ᱾
ᱳ ᱦᱳ ᱢᱟᱱᱮ ᱡᱟᱦᱟᱸᱭ ᱟᱥᱩᱞ ᱥᱟᱱᱟ ᱠᱚᱣᱟ ᱢᱤᱫᱴᱝ ᱵᱟᱨᱭᱟ ᱠᱚ ᱫᱚᱦᱚ ᱠᱚᱣᱟ ᱚᱱᱮ ᱚᱱᱠᱟᱱ ᱦᱚᱲ ᱩᱱᱠᱩ ᱫᱚᱠᱚ ᱦᱟᱛᱟᱣ ᱤᱫᱤ ᱠᱚᱣᱟ᱾
ᱦᱳᱭ ᱟᱨ ᱚᱝᱠᱟ ᱤᱭᱟᱹ ᱥᱤᱡᱮᱱ ᱨᱮ ᱵᱚᱸᱜᱟᱜ ᱥᱤᱡᱮᱱ ᱨᱮᱫᱚᱼᱼ ᱱᱟᱜ ᱟᱹᱰᱤ ᱫᱟᱢ ᱛᱮᱠᱚ ᱟᱠᱷᱨᱤᱧᱚᱜ-ᱟ, ᱟᱨᱼᱼ ᱱᱤᱨᱞᱟᱹ-ᱱᱤᱨᱞᱟᱹ ᱠᱚ ᱡᱩᱫᱤ ᱠᱚ ᱦᱚᱯᱚᱱ ᱞᱮᱱᱠᱷᱟᱱ ᱫᱚ ᱟᱹᱰᱤ ᱜᱮ ᱱᱟᱯᱟᱭᱚᱜ-ᱟ ᱟᱨ ᱯᱩᱭᱥᱟᱹ ᱠᱚᱦᱚᱸ ᱩᱱᱠᱩ ᱫᱚᱼᱼ ᱡᱟᱹᱥᱛᱤᱼᱼ ᱠᱟᱹᱣᱰᱤᱛᱮ ᱟᱠᱷᱨᱤᱧᱚᱜ-ᱟ ᱠᱚᱥᱮ ᱮᱱᱠᱷᱟᱱ ᱫᱚ ᱩᱱᱠᱩ ᱫᱚ ᱰᱤᱢᱟᱱᱰ ᱰᱷᱮᱨ ᱛᱟᱠᱚᱣᱟ᱾ ᱟᱨ ᱥᱩᱠᱨᱤ ᱦᱚᱸ ᱞᱚᱜᱚᱱ ᱠᱚ ᱪᱟᱵᱟᱜ-ᱟ᱾
ᱚᱻ ᱦᱚᱸ ᱛᱟᱦᱞᱮ ᱢᱟ ᱫᱚᱢᱮ ᱯᱮᱼᱼ ᱴᱟᱠᱟᱭᱼᱟ ᱢᱟᱱᱮ ᱚᱱᱟ ᱥᱩᱠᱨᱤ ᱟᱹᱥᱩᱞ ᱛᱮᱦᱚᱸ ᱢᱟᱱᱮ ᱫᱚᱢᱮ ᱴᱟᱠᱟ ᱦᱮᱱᱟᱜ ᱛᱟᱦᱚᱞᱮ᱾
ᱦᱚᱸ ᱢᱮᱱᱟᱜ ᱜᱮᱭᱟ ᱥᱩᱠᱨᱤᱭ ᱢᱤᱫᱴᱟᱝ ᱵᱤᱡᱽᱱᱮᱥ ᱠᱟᱱᱟ ᱞᱟᱹᱭ ᱞᱮᱠᱷᱟᱱ ᱫᱚ ᱢᱤᱫᱴᱟᱝ᱾
ᱦᱳᱭ ᱟᱫᱚ ᱟᱫᱚ ᱚᱱᱮ ᱪᱷᱩᱴᱟᱹᱜ ᱦᱩᱭᱩᱜᱼᱟ ᱥᱮ ᱩᱱᱠᱩ ᱫᱚ ᱟᱹᱥᱩᱞ᱾ ᱠᱚ ᱠᱟᱱᱟ ᱠᱚ ᱛᱚ ᱡᱚᱢᱟᱜ ᱮᱢᱟ ᱠᱚ ᱦᱩᱭᱩᱜᱼᱟ ᱥᱚᱢᱚᱭ ᱨᱮ ᱟᱹᱨᱩᱵ ᱠᱚ ᱦᱩᱭᱩᱜᱼᱟ᱾ ᱛᱟᱨᱯᱚᱨᱮ ᱚᱱᱟ ᱤᱡ ᱟᱠᱚ ᱚᱱᱟ ᱤᱡ ᱠᱚ ᱥᱟᱯᱷᱟᱭ ᱦᱩᱭᱩᱜᱼᱟ ᱦᱮᱸᱥᱮ ᱟᱨ ᱟᱹᱰᱤ ᱠᱤᱪᱷᱩ ᱚᱱᱠᱟ᱾ ᱠᱟᱹᱢᱤ ᱨᱮᱱᱟᱜ ᱛᱚ᱾
ᱦᱩᱸ ᱛᱚ ᱚᱱᱠᱟ ᱫᱚ ᱦᱟᱸᱜ ᱫᱤᱱ ᱫᱚ ᱦᱟᱸᱜ ᱵᱟᱭ ᱥᱟᱯᱷᱟᱭᱟ ᱦᱮᱸ ᱥᱮ᱾ ᱛᱟ ᱢᱤᱫ ᱪᱟᱸᱫ ᱚᱱᱠᱟ ᱜᱟᱱ ᱠᱚᱛᱮ ᱞᱮ ᱥᱟᱯᱷᱟᱭᱟ ᱡᱮᱢᱚᱱ ᱦᱚᱞᱟ ᱢᱟᱼᱼ ᱥᱩᱠᱨᱤᱭᱟᱜ ᱜᱩᱨᱤᱡ ᱠᱚ ᱤᱡ ᱠᱚᱞᱮ ᱟᱜᱟᱨᱤ ᱠᱟᱛᱮᱜ ᱞᱮ ᱜᱤᱰᱤ ᱠᱮᱜᱼᱟ ᱟᱨ ᱦᱚᱸ ᱛᱤᱥᱱᱟᱜ ᱟᱨᱚ ᱚᱱᱛᱮ ᱠᱷᱚᱱ ᱚᱱᱠᱟᱜ ᱜᱮ ᱟᱨᱚᱞᱮ᱾ ᱥᱟᱯᱷᱟ ᱯᱷᱟᱨᱪᱟ ᱜᱚᱫ ᱠᱟᱜᱼᱟ ᱟᱨ ᱥᱩᱠᱨᱤ ᱫᱚ ᱱᱟᱦᱟᱜ ᱚᱲ ᱵᱟᱲᱟᱭ᱾ ᱠᱚᱫᱚ ᱞᱮ ᱱᱤᱛ ᱵᱟ ᱫᱟᱜ ᱵᱟᱲᱟᱭᱮᱫ ᱜᱮ ᱮᱱᱠᱷᱟᱱ ᱫᱚ ᱤᱱᱟᱹ ᱛᱮᱜᱮ ᱠᱚ ᱥᱟᱯᱷᱟᱜ ᱠᱟᱱᱟ ᱥᱩᱠᱨᱤ ᱠᱚᱫᱚ᱾
ᱦᱳᱭ
ᱛᱟᱦᱚᱞᱮ ᱢᱟ ᱟᱹᱰᱤ ᱱᱟᱯᱟᱭ ᱜᱮ ᱟᱪᱪᱷᱟ ᱥᱩᱠᱨ ᱥᱩᱞᱩ ᱢᱤᱫᱴᱟᱝ ᱵᱮᱯᱟᱨ ᱜᱮ ᱦᱩᱭᱱᱟ ᱛᱟᱦᱚᱞᱮ᱾ ᱚᱱᱟ ᱨᱮᱦᱚᱸ ᱴᱟᱠᱟᱭᱱᱟ᱾ ᱟᱨ ᱥᱩᱠᱨᱤ ᱟᱹᱥᱩᱞ ᱪᱷᱟᱲᱟ ᱠᱟᱛᱮᱫ ᱟᱨᱚ ᱪᱮᱫ ᱠᱚᱯᱮ ᱵᱮᱯᱟᱨ ᱵᱟᱲᱟᱭᱟ ᱟᱯᱮ ᱫᱚ?
ᱥᱩᱠᱨᱤ ᱟᱹᱥᱩᱞ ᱪᱷᱟᱲᱟ ᱠᱟᱛᱮᱫ ᱫᱚ ᱟᱨ ᱚᱱᱠᱟ ᱫᱚ ᱪᱮᱫ ᱦᱚᱸ ᱵᱟᱝᱼᱟ ᱥᱤᱢ ᱠᱚᱞᱮ ᱫᱚᱦᱚ ᱵᱟᱲᱟ ᱟᱠᱟᱫ ᱠᱚᱣᱟ᱾ ᱥᱤᱢ ᱠᱚᱫᱚ ᱟᱸᱜ ᱱᱤᱡᱮ ᱡᱚᱢ ᱵᱟᱠᱷᱨᱟ ᱠᱚ ᱟᱨ ᱠᱟᱹᱴᱤᱡ ᱰᱷᱮᱨ ᱧᱚᱜ ᱠᱚ ᱯᱟᱨᱪᱟ ᱞᱮᱱᱠᱷᱟᱱ ᱫᱚ ᱩᱱᱠᱩ ᱦᱚᱸ᱾ ᱟᱠᱷᱨᱤᱧ ᱵᱟᱲᱟ ᱠᱚᱣᱟᱞᱮ ᱚᱸ ᱥᱟᱰᱤ ᱠᱚ ᱡᱮᱢᱚᱱ ᱥᱟᱰᱤ ᱠᱚᱫᱚ ᱫᱟᱢ ᱫᱟᱢ ᱛᱮ᱾ ᱟᱹᱷᱨᱤᱧᱚᱜᱼᱟ ᱛᱩᱯᱩᱩᱜ ᱞᱟᱹᱜᱤᱫ ᱟᱨ ᱱᱚᱝᱠᱟ ᱡᱚᱢ ᱞᱟᱹᱜᱤᱫ ᱫᱚ ᱟᱜ ᱠᱤᱞᱳ ᱦᱤᱥᱟᱹᱵ ᱛᱮᱠᱚ ᱟᱹᱷᱨᱤᱧᱚᱜᱼᱟ᱾ ᱮᱱᱠᱷᱟᱱ ᱫᱚ ᱥᱟᱺᱰᱤ ᱫᱚᱱᱟᱜ᱾ ᱛᱩᱯᱩᱫ ᱤᱭᱟᱹ ᱠᱟᱛᱮᱫ ᱜᱮᱞᱮ ᱟᱠᱷᱨᱤᱧ ᱠᱚᱣᱟ ᱠᱷᱤᱞᱳ ᱦᱤᱥᱟᱹᱵ ᱛᱮᱫᱚ ᱵᱟᱝ ᱟ᱾ ᱟᱨ ᱟᱨ ᱚᱱᱠᱟ ᱫᱚ᱾ ᱤᱭᱟᱹ ᱞᱮᱠᱟᱱ ᱵᱮᱯᱟᱨ ᱞᱮᱠᱟ ᱱᱟᱜ ᱡᱤᱱᱤᱥ ᱪᱚ ᱪᱮᱫ ᱦᱚᱸ ᱵᱟᱝᱼᱟ᱾ ᱟᱨ ᱪᱟᱥᱵᱟᱥ ᱜᱮ ᱤᱱᱟᱹ ᱠᱚᱜᱮ᱾
ᱚ ᱦᱚᱸ
ᱦᱳᱭ
ᱟᱞᱮ ᱢᱟ ᱟᱹᱰᱤ ᱱᱟᱯᱟᱭ ᱠᱟᱛᱷᱟ ᱜᱮ᱾
ᱟᱞᱮᱭᱟᱜ ᱫᱚ ᱵᱟᱹᱱᱩᱜ ᱛᱟᱞᱮᱭᱟ ᱛᱚ ᱵᱟᱲᱜᱮ ᱠᱚ ᱟᱨ ᱚᱲᱟᱜ ᱠᱚ ᱚᱱᱟᱛᱮ᱾ ᱟᱞᱮ ᱦᱚᱲᱮ ᱟᱹᱥᱩᱞ ᱠᱟᱠᱚ ᱜᱮᱭᱟ ᱥᱩᱠᱨᱤ ᱠᱚ ᱩᱛᱠᱟᱹᱢ ᱟᱫᱚ ᱟᱫᱚ ᱡᱟᱭᱜᱟ ᱫᱚ᱾ ᱛᱚ ᱚᱱᱟ ᱞᱟᱹᱜᱤᱫ ᱦᱮᱸᱥᱮ ᱟᱨ ᱫᱟᱜ ᱠᱚ ᱫᱚᱨᱠᱟᱨᱚᱜᱼᱟ᱾ ᱛᱟᱨᱯᱚᱨᱮ ᱩᱱᱠᱩ ᱡᱚᱢ ᱦᱚᱪᱚ ᱞᱟᱹᱜᱤᱫ ᱡᱚᱢᱟᱜ ᱫᱚᱨᱠᱟᱨᱚᱜᱼᱟ᱾ ᱟᱨ ᱩᱱᱠᱩ ᱢᱟ ᱟᱨᱚ ᱤᱥᱤᱱᱚᱜ ᱠᱚ ᱯᱮ ᱛᱚ ᱤᱥᱤᱱ ᱠᱟᱛᱮᱫ ᱯᱮ ᱠᱷᱟᱣᱟᱣ ᱠᱚᱣᱟ ᱛᱚ᱾
ᱦᱳᱭ ᱦᱳᱭ ᱤᱥᱤᱱ ᱠᱟᱛᱮ᱾
ᱦᱚᱭ ᱛᱟᱦᱚᱞᱮ ᱚᱱᱟ ᱞᱟᱹᱜᱤᱫ ᱢᱟ ᱟᱨᱚ ᱥᱟᱦᱟᱱ ᱫᱚᱨᱠᱟᱨᱚᱜᱼᱟ, ᱢᱟᱱᱮ ᱟᱹᱰᱤ ᱠᱤᱪᱷᱩ ᱫᱚᱨᱠᱟᱨᱟ᱾ ᱦᱚᱭ ᱚᱱᱟ ᱥᱟᱠᱨᱤ ᱟᱹᱥᱩᱞ ᱥᱩᱠᱨᱤ ᱟᱹᱥᱩᱞ ᱦᱚᱸ ᱜᱟᱱᱚᱜᱼᱟ ᱛᱟᱦᱚᱞᱮ᱾
ᱦᱳᱭ ᱥᱟᱦᱟᱱ ᱦᱩᱭᱮᱱ ᱛᱟᱢᱟ᱾ ᱪᱟᱣᱞᱮ ᱦᱩᱭᱮᱱ ᱛᱟᱢᱟ ᱟᱨ ᱚᱱᱟᱨᱮ ᱪᱮᱫ ᱠᱚ ᱢᱮᱥᱟᱚᱣᱟ ᱱᱟ ᱦᱮᱸᱥᱮ ᱞᱩᱵᱩᱜ ᱠᱚ ᱦᱩᱭᱱᱟ᱾
ᱟᱨᱚ ᱤᱭᱟᱹ ᱠᱚᱯᱮ ᱨᱟᱱ ᱠᱚᱫᱚ ᱯᱮ ᱮᱢᱟ ᱠᱚᱣᱟ ᱥᱮ ᱵᱟᱝ?
ᱨᱟᱱ ᱠᱚᱫᱚ ᱮ ᱮᱢᱟ ᱵᱟᱲᱟ ᱠᱚ ᱜᱮᱭᱟᱞᱮ ᱚᱱᱠᱟ ᱠᱚᱢ ᱠᱚᱢ᱾ ᱦᱚᱯᱚᱱ ᱞᱮ ᱮᱢᱟ ᱠᱚᱣᱟ ᱦᱩᱰᱤᱧ ᱡᱟᱦᱟᱸᱭ ᱦᱚᱯᱚᱱ ᱱᱚᱜᱼᱟ ᱟᱠᱚ ᱥᱮ ᱩᱱ ᱛᱚᱠᱷᱚᱱ ᱞᱮ ᱮᱢᱟ ᱠᱚ ᱥᱤᱥᱤᱨ ᱨᱮᱱᱟᱜ ᱪᱮᱫ ᱞᱮᱠᱟᱱᱟᱜ ᱨᱟᱱ ᱠᱟᱱᱟ ᱚᱱᱟ ᱫᱚ ᱩᱱᱟᱹᱜ ᱫᱚ ᱦᱟᱜ ᱵᱟᱹᱞᱤᱧ ᱵᱟᱲᱟᱭᱟ ᱟᱹ ᱤᱧ ᱫᱚ ᱾
ᱚᱦᱚ ᱾ ᱟᱨ ᱩᱱᱠᱩ ᱢᱟᱨᱟᱝ ᱠᱚᱫᱚ ᱚᱱᱟ ᱵᱷᱚᱠᱥ ᱵᱷᱮᱠᱥᱤᱱ ᱠᱚᱠᱚ ᱮᱢᱟ ᱠᱚᱫᱚ ᱚᱱᱟ ᱰᱟᱠᱛᱟᱨ ᱠᱚ᱾ ᱚᱱᱟ ᱧᱡᱮᱠᱥᱚᱱ ᱛᱮ ᱚᱱᱟ ᱠᱚᱫᱚ ᱯᱮ ᱮᱢᱟ ᱠᱚᱣᱟ ᱥᱮ ᱵᱟᱝ ᱟᱯᱮ?
ᱚᱱᱟ ᱠᱚᱫᱚ ᱵᱟᱞᱮ ᱮᱢᱟ ᱠᱚᱣᱟ, ᱩᱱᱟᱹᱜ ᱤᱭᱟᱹ ᱵᱟᱹᱱᱩᱜᱼᱟ ᱥᱮ ᱵᱟᱲᱟᱭ ᱵᱟᱝᱼᱟ ᱥᱮ ᱪᱮᱫ-ᱪᱮᱫ ᱠᱚ ᱮᱢᱟ ᱦᱩᱭᱩᱜᱼᱟ ᱮᱱᱠᱷᱟᱱ ᱫᱚ ᱦᱚᱲᱢᱚ ᱜᱮᱱᱟᱜ ᱛᱟᱠᱚ ᱩᱱᱟᱹᱜ ᱵᱟᱞᱮ ᱵᱟᱲᱟᱭᱟ ᱥᱮ ᱛᱚ ᱵᱟᱞᱮ ᱮᱢ ᱵᱟᱲᱟᱣ ᱠᱚᱣᱟ, ᱟᱫᱚ ᱢᱟᱱᱮ ᱜᱤᱫᱽᱨᱟᱹ ᱨᱮ ᱡᱚᱠᱷᱚᱱ ᱦᱩᱰᱤᱧ ᱜᱮ ᱛᱟᱦᱮᱱᱟᱭ ᱮᱱᱠᱷᱟᱱ ᱫᱚ ᱞᱚᱜᱚᱱ ᱧᱚᱜ ᱠᱚ ᱾ ᱠᱮᱴᱮᱡᱚᱜᱼᱟ ᱟᱨ ᱵᱟᱝᱠᱷᱟᱱ ᱫᱚ ᱨᱩᱣᱟᱹᱜ ᱠᱚ ᱧᱟᱢ ᱠᱚ ᱠᱷᱟᱱ ᱫᱚ ᱥᱚᱸᱜᱮ ᱠᱚ ᱜᱩᱡᱩᱜᱼᱟ ᱾ ᱠᱚ ᱥᱮ ᱦᱚᱲᱢᱚ ᱛᱟᱠᱚ ᱵᱟᱭ ᱠᱮᱴᱮᱡ ᱛᱟᱦᱮᱱᱟ ᱮᱱᱠᱷᱟᱱ ᱫᱚ ᱩᱱᱠᱩ ᱦᱚᱯᱚᱱ ᱞᱟᱹᱜᱤᱫ ᱫᱚ ᱢᱮᱱᱟᱜᱼᱟ ᱾
ᱛᱟᱦᱞᱮ ᱢᱟ ᱟᱹᱰᱤ ᱱᱟᱯᱟᱭ ᱠᱟᱛᱷᱟ ᱜᱮ᱾
ᱦᱢ ᱾
ᱢᱟᱱᱮ ᱱᱚᱣᱟ ᱛᱮᱦᱚ ᱛᱟᱦᱚᱞᱮ ᱴᱟᱠᱟ ᱦᱩᱭᱩᱜ ᱠᱟᱱ ᱜᱮ ᱛᱟᱯᱮᱭᱟ ᱟᱫᱚ ᱢᱟᱨᱟᱝ ᱧᱚᱜ ᱛᱟᱨᱟ ᱫᱚ ᱱᱚᱝᱠᱟ ᱦᱚᱸ ᱜᱟᱱᱚᱜ-ᱟ ᱥᱚᱨᱠᱟᱨᱟᱜ ᱜᱚᱲᱚ ᱠᱷᱚᱱᱟᱜ ᱡᱩᱫᱤ ᱢᱟᱨᱟᱝ ᱧᱚᱜ ᱯᱷᱟᱨᱟᱢ ᱠᱚᱯᱮ ᱵᱮᱱᱟᱣ ᱫᱟᱲᱮᱭᱟᱜ-ᱟ ᱛᱟᱦᱚᱞᱮ ᱢᱟ ᱟᱨᱚ ᱱᱟᱯᱟᱭ ᱾ ᱱᱟᱯᱟᱭᱚᱜ-ᱟ ᱪᱮᱫᱟᱜ ᱥᱮ ᱥᱚᱨᱠᱟᱨ ᱦᱚᱸ ᱡᱩᱫᱤ ᱜᱚᱲᱚᱭ ᱮᱢᱚᱜᱼᱟ ᱟᱯᱮᱭᱟᱜ ᱨᱳᱡᱽᱜᱟᱨ ᱦᱚᱸ ᱰᱷᱮᱨᱚᱜ ᱛᱟᱯᱮᱭᱟ ᱟᱨ ᱚᱱᱰᱮ ᱩᱱᱠᱩ ᱢᱤᱫᱴᱮᱱ ᱡᱟᱦᱟᱸᱭ ᱟᱹᱥᱩᱞᱚᱜ ᱠᱟᱱᱟ ᱠᱚ ᱦᱟᱸᱜ ᱢᱟᱱᱮ ᱥᱩᱠᱨᱤ ᱠᱚ ᱚᱱᱮ ᱚᱱᱟ ᱯᱷᱟᱨᱟᱢ ᱦᱚᱸ ᱢᱟᱨᱟᱝ ᱚᱜ-ᱟ ᱟᱨ ᱦᱚᱲ ᱦᱚᱸᱠᱚ ᱵᱟᱲᱟᱭ ᱧᱟᱢᱟ ᱚᱸᱰᱮ ᱠᱷᱚᱱ ᱠᱚ ᱠᱤᱨᱤᱧ ᱤᱫᱤ ᱠᱚᱣᱟ,
ᱦᱩᱸ ᱾ ᱟᱫᱚ ᱚᱱᱠᱟ ᱱᱤᱡ ᱦᱮᱸ ᱚᱱᱠᱟ ᱡᱩᱫᱤ ᱱᱟᱜ ᱠᱟᱹᱣᱰᱤ ᱠᱚ ᱦᱩᱭ ᱞᱮᱱᱠᱷᱟᱱ ᱫᱚ ᱢᱟᱨᱟᱝ ᱵᱮᱱᱟᱣ ᱨᱮᱱᱟᱜ ᱩᱭᱦᱟᱹᱨ ᱵᱟᱲᱟ ᱦᱩᱭ ᱟᱠᱟᱱᱟ ᱦᱮᱸᱥᱮ, ᱟ ᱯᱚᱭᱥᱟ ᱦᱚᱸ ᱟᱹᱰᱤ ᱡᱟᱹᱥᱛᱤ ᱜᱮ ᱢᱮᱱᱟᱜ ᱟᱥᱮ ᱥᱩᱠ ᱠᱩᱨᱤ ᱟᱹᱥᱩᱞ ᱨᱮᱦᱚᱸ ᱟᱨ ᱠᱟᱹᱴᱤᱡ ᱞᱚᱜᱚᱱ ᱛᱚ ᱯᱩᱭᱥᱟ ᱫᱚ ᱵᱟᱝ ᱧᱟᱢᱚᱜ-ᱟ ᱠᱤᱱ ᱠᱟᱹᱴᱤᱡ ᱛᱟᱸᱜᱤ ᱦᱩᱭᱩᱜ-ᱟ ᱪᱷᱚ ᱢᱟᱹᱭᱱᱟ ᱥᱟᱞ ᱢᱟᱱᱮ ᱢᱟᱹᱭᱱᱟᱹ ᱨᱮᱫᱚ ᱵᱟᱢ ᱧᱟᱢᱟ ᱥᱟᱞᱨᱮ ᱢᱤᱫ ᱫᱷᱟᱣ ᱠᱷᱚᱱ ᱵᱟᱨ ᱫᱷᱟᱣ ᱾ ᱯᱚᱭᱥᱟᱹ ᱫᱚ ᱦᱤᱡᱩᱜ-ᱟ ᱾
ᱦᱳᱭ ᱟᱫᱚ ᱩᱱᱠᱩ ᱫᱚ ᱢᱟᱱᱮ ᱵᱟᱝ ᱟᱫᱚ ᱾ ᱚᱱᱠᱟᱜᱮ ᱫᱚᱦᱚ ᱠᱚ ᱦᱩᱭᱩᱜ-ᱟ ᱢᱮᱱᱮ ᱦᱩᱰᱤᱧ-ᱢᱟᱨᱟᱝ, ᱦᱩᱰᱤᱧ-ᱢᱟᱨᱟᱝ ᱡᱟᱦᱟᱸᱭ ᱢᱟᱨᱟᱝ ᱮᱱᱟᱭ ᱩᱱᱤ ᱫᱚ ᱟᱹᱠᱷᱨᱤᱧᱮᱢ ᱾ ᱢᱟᱱᱮ ᱪᱟᱸᱫᱚ ᱨᱮ ᱢᱤᱫᱴᱮᱱᱮᱢ ᱟᱹᱠᱷᱨᱤᱧᱮ ᱨᱮᱦᱚᱸ ᱢᱟᱱᱮ ᱴᱷᱤᱠ ᱜᱮᱭᱟ ᱾ ᱟᱨ ᱛᱟᱦᱚᱞᱮ ᱜᱮᱞᱵᱟᱨ ᱪᱟᱸᱫᱚ ᱨᱮ ᱜᱮᱞᱵᱟᱨ ᱜᱚᱴᱟᱝ ᱵᱟᱨᱚᱴᱤ ᱢᱟᱱᱮ ᱟᱠᱷᱨᱤᱧ ᱤᱫᱤ ᱠᱚᱣᱟᱢ ᱪᱟᱸᱫᱚ, ᱪᱟᱸᱫᱚ ᱮᱱᱠᱷᱟᱱ ᱫᱚ ᱪᱟᱸᱫᱚ, ᱪᱟᱸᱫᱚ ᱜᱮ ᱯᱩᱭᱥᱟᱹ ᱧᱟᱢᱚᱜ-ᱟ ᱾
ᱴᱷᱤᱠ ᱜᱮᱭᱟ ᱚᱱᱟ ᱦᱚᱸ
ᱟᱫᱚ ᱚᱱᱟ ᱯᱟᱹᱭᱠᱷᱟᱹᱨᱤ ᱠᱚᱫᱚ ᱚᱱᱮ ᱢᱤᱫ ᱫᱷᱟᱣ ᱨᱮᱠᱚ ᱤᱫᱤ ᱠᱚᱣᱟ ᱛᱚ, ᱚᱱᱟ ᱫᱚ ᱟᱫᱚ ᱩᱱᱠᱩ ᱫᱚ ᱥᱩᱵᱤᱫᱟ ᱟᱠᱚ ᱢᱟᱱᱮ ᱟᱠᱚ ᱦᱚᱸ ᱤᱫᱤ ᱟᱨ ᱱᱤᱡᱮ ᱦᱚᱸ ᱦᱩᱭᱥᱟᱹ ᱛᱷᱚᱠᱟᱨᱮᱢ ᱧᱟᱢᱟ ᱢᱤᱫ ᱫᱷᱟᱣ ᱨᱮ
ᱦᱢ ᱟᱨ ᱢᱤᱫ ᱫᱷᱟᱣ ᱨᱮᱦᱚᱸ ᱠᱤᱱᱛᱩ ᱴᱷᱤᱠ ᱜᱮᱫᱚ ᱯᱩᱭᱥᱟᱹ ᱵᱟᱠᱚ ᱵᱟᱭ ᱦᱟᱱᱛᱮ ᱱᱟᱛᱮᱼᱟ ᱾ ᱦᱢ ᱾
ᱟᱨ ᱱᱚᱝᱠᱟ ᱠᱷᱚᱨᱪᱟ ᱛᱟᱞᱟ ᱞᱟᱹᱜᱤᱫ ᱥᱤᱢ ᱵᱩᱥᱟᱹᱜ ᱠᱚ ᱨᱟᱜ ᱜᱮᱭᱟ ᱥᱤᱢ ᱵᱩᱥᱟᱹᱜ
ᱦᱳᱭ ᱚᱱᱛᱮ ᱠᱚ ᱦᱮᱡ ᱟᱠᱟᱱ ᱛᱟᱦᱮᱸᱠᱚ
ᱚᱱᱛᱮ ᱞᱟᱜᱟ ᱠᱚᱢ ᱵᱟᱠᱷᱟᱱᱟᱜ ᱠᱟᱴᱚᱜ-ᱟ ᱾
ᱦᱮᱸ ᱪᱟᱞᱟᱭ ᱱᱟᱠᱚ, ᱟᱫᱚ ᱟᱸᱡᱚᱢᱚᱜ ᱠᱟᱱ ᱛᱮ ᱾
ᱠᱟᱹᱴᱤᱡ ᱠᱟᱹᱴᱤᱡ ᱟᱸᱡᱚᱢᱚᱜ ᱠᱟᱱ ᱛᱟᱦᱮᱸ ᱠᱟᱱᱟ ᱾
ᱱᱤᱛᱚᱜ ᱟᱸᱡᱚᱢᱚᱜ ᱠᱟᱱᱟ ᱾
ᱱᱤᱛᱚᱜ ᱫᱚ ᱵᱟᱭ ᱟᱸᱡᱚᱢᱚᱜ ᱠᱟᱱᱟ ᱾
ᱦᱮᱸ ᱚᱱᱛᱮ ᱫᱚ ᱫᱟᱜᱮ ᱟᱥᱮ ᱵᱟᱝ-ᱟ?
ᱱᱚᱛᱮ ᱫᱟᱜᱮ ᱟᱭ ᱛᱮᱦᱮᱸᱧ ᱢᱟ ᱧᱤᱫᱟᱹ ᱠᱷᱚᱱᱟᱜ ᱜᱮ ᱡᱚᱨᱚᱭᱮᱜ-ᱟᱭ ᱥᱤᱢᱨᱟᱜ ᱠᱷᱚᱱ ᱡᱚᱨᱚ ᱤᱫᱤᱜ-ᱟ ᱱᱤᱛᱚᱜ ᱫᱚ ᱞᱮᱛᱟᱲ ᱜᱮ ᱡᱚᱨᱚᱭᱮᱜ-ᱟᱭ ᱫᱟᱜᱽ ᱜᱮ ᱵᱟ ᱪᱷᱟᱰᱟᱭᱮᱜ-ᱟᱭ ᱾
ᱦᱩᱸ ᱟᱪᱪᱷᱟ, ᱟᱪᱪᱷᱟ ᱜᱚᱝᱠᱮ ᱥᱚᱢᱚᱭ ᱠᱚ ᱛᱟᱞᱟᱝ ᱦᱩᱭ ᱡᱟᱨᱣᱟ ᱟᱠᱟᱱᱟ ᱾ ᱱᱮᱰᱮ ᱜᱮᱞᱟᱝ ᱠᱮᱪᱮᱫᱟ ᱥᱮ ᱟᱨ ᱠᱟᱹᱴᱤᱡ ᱠᱟᱹᱴᱤᱡ ᱟᱪᱪᱷᱟ ᱾ ᱦᱮᱸ ᱢᱟ ᱛᱚᱵᱮ ᱫᱟᱠ ᱫᱟᱠᱟ ᱠᱚᱫᱚ ᱯᱮ ᱡᱚᱢ ᱵᱟᱲᱟ ᱠᱮᱜ ᱟᱥᱮ ᱵᱟᱝᱟ?
ᱫᱟᱠᱟ ᱠᱚ ᱱᱚᱜ-ᱚᱭ ᱱᱟᱥᱛᱟ ᱠᱚᱫᱚᱞᱮ ᱡᱚᱢ ᱟᱠᱟᱜ-ᱟ ᱟᱫᱚ ᱟᱞᱮ ᱢᱟ ᱛᱤᱠᱤᱱ ᱛᱤᱠᱤᱱ ᱵᱮᱲᱟ ᱫᱟᱠᱟᱞᱮ ᱡᱚᱢᱟ ᱛᱚ ᱦᱚᱭ ᱱᱤᱛᱚᱜ ᱫᱚ ᱡᱟᱦᱟᱱᱟᱜ ᱜᱮ ᱱᱟᱥᱛᱟᱜ ᱟᱞᱮ
ᱦᱳᱭ ᱾ ᱱᱟᱥᱛᱟ ᱨᱮᱫᱚ ᱪᱮᱜ ᱠᱚᱯᱮ ᱱᱟᱥᱛᱟ ᱵᱟᱲᱟᱜ-ᱟ ᱛᱟᱦᱚ ᱡᱟᱦᱟᱱᱟᱜ ᱫᱚ ᱪᱟ ᱠᱚ
ᱦᱚᱭ ᱪᱟ ᱠᱚ ᱨᱩᱴᱤ ᱠᱚ ᱟᱨ ᱵᱟᱝ ᱠᱷᱟᱱ ᱫᱚ ᱟᱨᱚ ᱚᱱᱟ ᱡᱟᱦᱟᱱᱟᱜ ᱠᱚ ᱚᱱᱠᱟ ᱤᱭᱟᱹ ᱠᱚᱞᱮ ᱵᱮᱱᱟᱣᱟ ᱥᱚᱲᱮ ᱠᱚ ᱚᱱᱟ ᱡᱟᱦᱟᱸ ᱛᱟᱵᱮᱱ ᱨᱮᱱᱟᱜ ᱥᱚᱲᱮ ᱠᱚ ᱢᱮᱛᱟᱜ-ᱟ ᱾
ᱟᱪᱪᱷᱟ ᱯᱩᱦᱟ ᱟᱹᱞᱤᱧ ᱫᱚᱞᱤᱧ ᱵᱟᱲᱟᱭᱟ ᱛᱟᱵᱮ ᱯᱚᱦᱟ ᱥᱮ ᱪᱮᱜ ᱠᱚ ᱞᱟᱹᱭᱟ ᱠᱚ ᱤᱭᱟᱹ ᱠᱚᱠᱚ ᱢᱮᱥᱟᱭ ᱫᱚ ᱵᱟᱫᱟᱢ ᱠᱚ ᱦᱮᱸᱥᱮ
ᱦᱚᱭ ᱚᱱᱟᱞᱮ ᱵᱮᱱᱟᱣᱟ, ᱵᱟᱝ ᱠᱷᱟᱱ ᱫᱚ ᱚᱱᱟ ᱥᱩᱡᱤ ᱵᱟᱡᱟᱨ ᱨᱮ ᱠᱤᱨᱤᱧ ᱠᱟ ᱛᱮ ᱚᱱᱟ ᱥᱩᱡᱤ ᱨᱮᱱᱟᱜ ᱩᱯᱚᱢᱟ ᱠᱚᱞᱮ ᱵᱮᱱᱟᱣᱟ ᱥᱩᱡᱤ ᱠᱚᱞᱮ ᱵᱮᱱᱟᱣᱟ ᱢᱟᱱᱮ ᱱᱟᱥᱛᱟ ᱛᱚ ᱢᱟᱱᱮ ᱠᱟᱹᱴᱤᱡ ᱡᱤᱣᱤ ᱨᱟᱲᱮᱡ ᱞᱮᱠᱟ ᱞᱮ ᱡᱚᱢ ᱦᱟᱛᱟᱲ ᱠᱟᱜᱼᱟ ᱛᱟᱨᱯᱚᱨᱮ ᱛᱤᱠᱤᱱ ᱵᱮᱲᱟ ᱫᱚ ᱫᱟᱠ ᱠᱟᱞᱮ ᱡᱚᱢ ᱢᱟ ᱾
ᱦᱚᱸ ᱛᱤᱠᱤᱱ ᱵᱮᱲᱟ ᱩᱢ ᱯᱷᱟᱨᱪᱟ ᱵᱟᱲᱟ ᱠᱟᱛᱮᱜ ᱥᱮ ᱪᱮᱫ?
ᱦᱚᱭ ᱟᱫᱚ ᱟᱞᱮ ᱫᱚ ᱵᱟᱡᱟᱨ ᱨᱮᱞᱮ ᱛᱟᱦᱮᱸᱱᱟ ᱛᱚ ᱟᱫᱚ ᱪᱟᱣᱞᱮ ᱠᱚᱢᱟ ᱵᱟᱹᱱᱩᱜ ᱛᱟᱞᱮᱭᱟ ᱛᱚ ᱚᱱᱟ ᱠᱤᱨᱤᱧ ᱠᱟᱛᱮ ᱞᱮ ᱟᱹᱜᱩᱭᱟ ᱚᱱᱟ ᱜᱮᱞᱮ ᱡᱚᱢᱟ ᱾ ᱠᱷᱟᱱ ᱢᱟ ᱡᱟᱥ ᱡᱟᱹᱥᱛᱤ ᱡᱚᱢ ᱢᱟ ᱵᱟᱭ ᱜᱟᱱᱚᱜ ᱠᱟᱱᱟ ᱦᱤᱥᱟᱹᱵ ᱨᱮᱱᱟᱜ ᱡᱚᱢ ᱦᱩᱭᱩᱜ ᱠᱟᱱ ᱛᱟᱞᱮ ᱾
ᱦᱚᱸ ᱾
ᱟᱨ ᱟᱯᱮ ᱫᱚ ᱡᱚᱢ ᱠᱮᱜ ᱟᱯᱮ ᱥᱮ ᱟᱣᱨᱤ ᱭᱟ ᱾
ᱚᱲᱟᱜ ᱨᱮᱱᱟᱜ ᱢᱟ ᱵᱟᱲᱟᱭ ᱜᱮᱭᱟᱢ ᱠᱟᱹᱢᱤ ᱦᱚᱨᱟ ᱠᱚ ᱛᱟᱦᱮᱸᱱᱟ ᱟᱹᱰᱤ ᱠᱤᱪᱷᱩ ᱦᱮᱸᱥᱮ
ᱟᱞᱮ ᱫᱚ ᱱᱟᱥᱛᱟ ᱫᱚ ᱵᱟᱞᱮ ᱡᱚᱢᱟ ᱟᱹᱛᱩ ᱠᱚᱨᱮ ᱚᱠᱚᱭ ᱱᱟᱥᱛᱟᱜᱼᱟᱭ ᱥᱤᱫᱷᱟᱹ ᱫᱟᱠᱟᱞᱮ ᱡᱚᱢᱟ ᱾ ᱱᱟᱥᱛᱟ ᱡᱚᱢ ᱨᱮ ᱥᱚᱢᱚᱭ ᱚᱠᱟᱨᱮ ᱥᱤᱢ ᱢᱮᱱᱟᱜ ᱠᱚᱣᱟ ᱥᱩᱠᱨᱤ ᱢᱮᱱᱟᱜ ᱠᱚᱣᱟ ᱾ ᱰᱟᱝᱨᱤ ᱢᱮᱱᱟᱜ ᱠᱚᱣᱟ ᱦᱮᱸ ᱥᱮ ᱾
ᱚ ᱦᱚᱸ ᱾ ᱢᱤᱫ ᱫᱷᱟᱹᱣ ᱨᱮ ᱫᱟᱜᱽ ᱢᱟᱹᱰᱤ ᱠᱚ ᱤᱥᱤᱱᱟ ᱟᱨ ᱚᱱᱟᱜᱮ ᱡᱚᱢ ᱵᱟᱹᱥᱭᱟᱢ ᱛᱤᱠᱤᱱ
ᱦᱩᱸ ᱾
ᱢᱟᱱᱮ ᱥᱮᱛᱟᱜ ᱵᱟᱨ ᱫᱷᱟᱣ ᱞᱟᱹᱜᱤᱜ ᱯᱮ ᱤᱥᱤᱱᱟ ᱵᱟᱹᱭᱥᱟᱹᱢ, ᱛᱤᱠᱤᱱ ᱟᱨ ᱟᱹᱭᱩᱵ ᱞᱟᱹᱜᱤᱫ ᱫᱚ ᱟᱨ ᱦᱚᱸ ᱫᱤᱱᱟᱝ ᱦᱟᱸᱜ
ᱦᱚᱭ ᱾
ᱟᱪᱪᱷᱟ, ᱟᱹᱰᱤ ᱱᱟᱯᱟᱭ ᱛᱟᱦᱞᱮ ᱾ ᱟᱫᱚ ᱱᱤᱛᱚᱜ ᱫᱚ ᱦᱩᱭ ᱩᱛᱟᱹᱨ ᱟᱞᱟᱧᱟᱜ ᱚᱠᱛᱚ ᱠᱚ ᱾ ᱱᱚᱰᱮ ᱜᱮ ᱠᱮᱪᱮᱫ ᱦᱩᱭᱩᱜᱼᱟ ᱾ ᱤᱱᱟᱹ ᱯᱚᱨ ᱦᱚᱭ ᱤᱱᱟᱹ ᱯᱚᱨ